ᱦᱮᱸ ᱦᱮᱸ ᱡᱚᱦᱟᱨ ᱜᱮ ᱜᱚᱝᱠᱮ ᱠᱮ ᱱᱤᱛᱚᱜ ᱫᱚ ᱪᱮᱫ ᱦᱚᱸ ᱵᱟᱝ ᱱᱚᱜᱼᱚᱭ ᱤᱭᱟᱹ ᱠᱟᱹᱴᱤᱡ ᱞᱤᱧ ᱫᱩᱲᱩᱵ ᱠᱟᱱᱟ ᱟᱨ ᱟᱹᱵᱤᱱ ᱦᱮᱞᱳ ᱟᱸᱡᱚᱢ ᱠᱟᱱᱟ ᱜᱚᱝᱠᱮ ᱤᱧᱟᱹᱜ ᱨᱚᱲ
ᱦᱳᱭ ᱦᱳᱭ ᱟᱸᱡᱚᱢ ᱟᱸᱡᱚᱢ
ᱪᱮ ᱵᱮᱤᱱ ᱪᱤᱠᱟᱹᱭ ᱫᱟ ᱜᱚᱝᱠᱮ ᱛᱚᱵᱮ
ᱟᱪᱪᱷᱟ ᱟᱹᱞᱤᱧ ᱢᱤᱫᱴᱮᱡ ᱟᱵᱮᱱ ᱴᱷᱮᱱ ᱠᱩᱠᱞᱤ ᱞᱤᱧ ᱫᱚᱦᱚᱭ ᱫᱟ
ᱦᱮᱸ ᱦᱮᱸ ᱞᱟᱹᱭᱵᱤᱱ
ᱱᱚᱜ ᱜᱮ ᱡᱮ ᱥᱤᱫᱩ ᱠᱟᱱᱦᱩ ᱦᱩᱞ ᱢᱟᱦᱟ ᱦᱩᱭᱩᱜ ᱠᱟᱱ
ᱠᱤᱪᱷᱩ ᱠᱤᱪᱷᱩ ᱡᱟᱭᱜᱟ ᱨᱮ ᱟᱹᱞᱤᱧ ᱞᱤᱧ ᱧᱮᱞᱮᱫ ᱠᱚᱣᱟ ᱡᱤᱱᱥ ᱯᱮᱱᱴ ᱦᱚᱨᱚᱜ ᱠᱟᱛᱮᱫ ᱠᱚ ᱪᱟᱞᱟᱜ ᱠᱟᱱᱟ ᱟᱨ ᱚᱠᱚᱭ ᱠᱚᱪᱚᱝ ᱫᱚ ᱴᱷᱤᱠ ᱚᱱᱠᱟ ᱯᱟᱹᱧᱪᱤ ᱯᱟᱲᱦᱟᱰ ᱜᱮ ᱫᱷᱩᱛᱤ ᱰᱮᱸᱜᱟ ᱠᱟᱛᱮᱜ ᱠᱚ ᱪᱟᱞᱟᱜ ᱠᱟᱱᱟ ᱛᱚ ᱚᱱᱟᱨᱮ ᱚᱠᱟᱴᱟᱜ ᱫᱚ ᱥᱟᱹᱦᱤ ᱵᱮᱱ ᱢᱮᱱ ᱠᱮᱭᱟ
ᱛᱚ ᱜᱚᱢᱠᱮ ᱟᱹᱰᱤ ᱡᱚᱛᱷᱟᱛ ᱠᱩᱠᱞᱤ ᱵᱮᱱ ᱞᱟᱹᱭ ᱠᱟᱱᱟ ᱱᱚᱣᱟ ᱦᱚᱸ ᱠᱷᱟᱹᱞᱤ ᱢᱚᱱᱮ ᱨᱮ ᱜᱮ ᱛᱟᱦᱮᱸ ᱠᱟᱱᱟ ᱫᱚ ᱱᱮᱛᱟᱨ ᱡᱩᱜᱽ ᱨᱮ ᱫᱚ ᱢᱟᱱᱮ ᱱᱮᱛᱟᱨ ᱡᱩᱣᱟᱹᱱ ᱜᱤᱫᱽᱨᱟᱹ ᱠᱚ ᱢᱟᱱᱮ ᱱᱮᱛᱟᱨ ᱫᱚ ᱯᱟᱹᱧᱪᱤ ᱰᱮᱸᱜᱟ ᱱᱤᱛᱚᱜ ᱠᱚ ᱞᱟᱡᱟᱜ ᱠᱟᱱᱟ ᱢᱟᱱᱮ
ᱦᱳᱭ
ᱟᱠᱚᱣᱟᱜ ᱜᱚᱨᱚᱵ ᱨᱮᱭᱟᱜ ᱠᱟᱛᱷᱟ ᱚᱱᱟ ᱫᱚ ᱟᱠᱚ ᱚᱱᱟ ᱱᱤᱡᱮ ᱛᱮ ᱵᱟᱝ ᱞᱟᱹᱭ ᱠᱟᱛᱮᱫ ᱚᱱᱟ ᱠᱚ ᱞᱟᱡᱟᱣ ᱠᱚ ᱥᱚᱫᱚᱨᱚᱜ ᱠᱟᱱᱟ ᱢᱟᱱᱮ ᱟᱠᱚ ᱛᱮᱠᱚ ᱥᱚᱫᱚᱨᱚᱜ ᱠᱟᱱᱟ ᱚᱱᱟ ᱫᱚ
ᱦᱳᱭ ᱦᱳᱭ
ᱮᱵᱟᱨ ᱱᱚᱣᱟ ᱫᱚ ᱟᱹᱰᱤ ᱢᱟᱨᱟᱝ ᱵᱟᱹᱲᱤᱡ ᱠᱟᱹᱢᱤ ᱠᱟᱱ ᱜᱮᱭᱟ ᱟᱹᱞᱤᱧ ᱫᱚ ᱱᱚᱣᱟ ᱵᱤᱨᱩᱫᱽ ᱵᱤᱨᱳᱫ ᱜᱮᱭᱟᱞᱤᱧ ᱯᱩᱭᱞᱩ ᱛᱮ ᱛᱟᱨᱯᱚᱨ ᱫᱚᱥᱟᱨ ᱫᱚ ᱦᱩᱭᱩᱜ ᱠᱟᱱᱟ ᱡᱮ ᱱᱮᱛᱟᱨ ᱦᱩᱞ ᱢᱟᱦᱟ ᱦᱩᱭᱩᱜ ᱠᱟᱱᱟ ᱮᱵᱟᱨ ᱡᱚᱛᱚ ᱦᱚᱲ ᱠᱚ ᱮᱞᱟᱣᱮᱫ ᱠᱚᱣᱟ ᱱᱚᱣᱟ ᱫᱚ ᱵᱟᱝ ᱠᱚ ᱞᱟᱹᱭᱫᱟ ᱡᱮ ᱯᱟᱹᱧᱪᱤ ᱰᱟᱸᱜᱟ ᱵᱮᱜᱚᱨ ᱮᱞᱟᱣ ᱵᱟᱹᱱᱩᱜᱼᱟ ᱚᱱᱟ ᱡᱩᱫᱤ ᱢᱤᱫᱴᱮᱱ ᱚᱯᱥᱮᱱ ᱛᱟᱦᱮᱱ ᱠᱷᱟᱱ ᱛᱚᱵᱮ ᱟᱹᱰᱤ ᱢᱟᱨᱟᱝ ᱢᱟᱨᱟᱝ ᱵᱷᱟᱹᱜᱮ ᱠᱚᱜᱼᱟ ᱢᱟᱱᱮ ᱱᱚᱣᱟ ᱫᱚ ᱢᱤᱫᱴᱝ ᱱᱟᱯᱟᱭ ᱫᱤᱠ ᱠᱟᱱᱟ ᱴᱷᱤᱠ ᱥᱮ ᱵᱟᱝ ᱜᱚᱢᱠᱮ
ᱦᱚᱭ ᱦᱚᱭ
ᱦᱮᱸ ᱟᱫᱚ ᱚᱱᱟ ᱠᱷᱟᱹᱛᱤᱨ ᱛᱮ ᱢᱟᱱᱮ ᱧᱮᱞ ᱧᱟᱢᱚᱜ ᱠᱟᱱᱟ ᱟᱭᱢᱟ ᱡᱟᱭᱜᱟ ᱠᱚ ᱨᱮ ᱫᱚ ᱟᱭᱢᱟ ᱠᱞᱟᱵᱽ ᱵᱟ ᱚᱱᱩᱥᱴᱷᱟᱱ ᱠᱚ ᱨᱮ ᱯᱟᱹᱧᱪᱤ ᱰᱮᱸᱜᱟ ᱠᱟᱛᱮᱫ ᱜᱤᱫᱽᱨᱟᱹ ᱵᱟᱠᱚ ᱧᱮᱞᱫᱟ ᱟᱨ ᱠᱚᱢᱤᱴᱤ ᱦᱚᱸ ᱱᱚᱣᱟ ᱨᱮ ᱫᱚ ᱵᱟᱠᱚ ᱧᱮᱞ ᱧᱮᱞ ᱨᱮ ᱦᱚᱸ ᱪᱮᱫ ᱦᱚᱸ ᱵᱟᱠᱚ ᱠᱚ ᱞᱟᱹᱭᱮᱫᱟ ᱡᱮ ᱡᱟᱦᱟᱸ ᱡᱟᱭᱜᱟ ᱨᱮ ᱦᱩᱭᱩᱜ ᱠᱟᱱᱟ ᱯᱟᱹᱧᱪᱤ ᱰᱮᱸᱜᱟ ᱠᱟᱛᱮᱫ ᱠᱩ ᱵᱚᱞᱚᱱ ᱠᱟᱱᱟ ᱟᱠᱚ ᱞᱮᱠᱟ ᱟᱫᱚ ᱱᱚᱣᱟ ᱡᱩᱫᱤ ᱢᱤᱫᱴᱝ ᱫᱤᱱ ᱫᱚ ᱯᱩᱭᱞᱩ ᱛᱮᱞᱤᱤᱧ ᱢᱮᱱᱟ ᱱᱚᱣᱟ ᱫᱚ ᱡᱟᱦᱟᱸ ᱠᱚ ᱯᱚᱨᱤᱪᱟᱞᱱᱟ ᱫᱟᱫᱽ ᱩᱱᱠᱩᱣᱟᱜ ᱜᱮ ᱯᱩᱭᱞᱩ ᱫᱮᱥ ᱠᱟᱨᱚᱱ ᱪᱮᱫᱟᱜ ᱥᱮ ᱩᱱᱠᱩ ᱫᱚ ᱵᱟᱝᱠᱚ ᱞᱟᱹᱭ ᱚᱪᱚᱭᱮᱫᱟ ᱛᱚ ᱟᱫᱚ ᱱᱮᱛᱟᱨ ᱫᱚ ᱵᱩᱫ ᱧᱟᱢᱚᱜ ᱠᱟᱱᱟ ᱡᱚᱛᱚ ᱜᱮ ᱡᱮ ᱟᱵᱚ ᱫᱚ ᱵᱟᱹᱲᱤᱡ ᱰᱟᱦᱟᱨ ᱛᱮᱵᱚᱱ ᱪᱟᱞᱟᱜ ᱠᱟᱱᱟ ᱛᱟᱣ ᱟᱠᱚ ᱵᱟᱠᱚ ᱥᱚᱫᱚᱨᱚᱜ ᱠᱟᱱᱟ ᱛᱚ ᱱᱮᱛᱟᱨ ᱜᱤᱫᱽᱨᱟᱹ ᱩᱛᱱᱟᱹᱣ ᱡᱟᱦᱟ ᱟᱞᱟᱫᱟ ᱨᱚᱠᱚᱢ ᱱᱤᱛ ᱫᱚ ᱡᱮ ᱪᱮᱫ ᱞᱮᱠᱟ ᱢᱟᱱᱮ ᱢᱤᱫ ᱦᱚᱨᱮ ᱦᱚᱨᱚᱜᱟ ᱠᱟ ᱮᱵᱟᱨ ᱯᱟᱹᱧᱪᱤᱭ ᱰᱮᱸᱜᱟᱭᱟ ᱩᱱᱤ ᱦᱚᱸᱠᱚ ᱢᱮᱛᱟᱭᱟ ᱦᱮᱸ ᱢᱤᱫᱴᱟᱝ ᱤᱭᱟᱹ ᱞᱮᱠᱟ ᱛᱮᱠᱚ ᱢᱮᱛᱟᱭᱟ
ᱦᱳᱭ ᱦᱳᱭ ᱦᱳᱭ ᱢᱟᱱᱮ ᱱᱚᱼᱼ ᱱᱚᱝᱠᱟ ᱱᱚᱝᱠᱟ ᱡᱩᱫᱤ ᱵᱟᱠᱚ ᱦᱚᱨᱚᱜᱟ ᱥᱮ ᱵᱟᱠᱚ ᱰᱮᱸᱜᱟᱭᱟ ᱛᱚᱵᱮ ᱱᱚᱣᱟ ᱢᱟ ᱟ ᱛᱷᱚᱲᱟ ᱫᱤᱱ ᱯᱚᱨ ᱛᱮᱜᱮ ᱟᱵᱚᱣᱟᱜ ᱢᱟ ᱢᱚᱦᱚᱨ ᱢᱮᱴᱟᱜᱼᱟ
ᱦᱮᱸ ᱦᱮᱸ ᱮᱠᱫᱚᱢ ᱦᱮᱸ
ᱛᱚᱵᱮ ᱱᱚᱣᱟ ᱟᱵ ᱟᱵᱚᱣᱟᱜ ᱥᱟᱱᱛᱟᱞᱤ ᱡᱟᱹᱛᱤᱭᱟᱹᱨᱤ ᱡᱟᱦᱟᱸ ᱱᱟᱜ ᱴᱨᱮᱰᱤᱥᱚᱱᱟᱞ ᱠᱟᱱᱟ ᱚᱱᱟ ᱫᱚ ᱟᱵᱚᱣᱟᱜ ᱢᱟᱛᱟᱣ ᱪᱟᱵᱟᱜᱼᱟ ᱢᱮᱴᱟᱜᱼᱟ
ᱮᱜ ᱦᱮᱸ ᱦᱮᱸ
ᱛᱚ ᱚᱱᱟ ᱫᱚ ᱟᱹᱰᱤ ᱫᱩᱠᱷᱤᱛᱛᱚ ᱨᱮᱭᱟᱜ ᱠᱟᱛᱷᱟ ᱛᱚ ᱠᱤᱪᱷᱩ ᱠᱤᱪᱷᱩ ᱡᱟᱭᱜᱟ ᱨᱮᱫᱚ ᱠᱚ ᱚ ᱟᱞ ᱥᱮᱫ ᱫᱚ ᱦᱚᱨᱚᱜ ᱠᱟᱛᱮᱜ ᱜᱮᱞᱮ ᱟᱹᱜᱩ ᱚᱪᱚ ᱠᱚᱣᱟ ᱟᱨ ᱠᱤᱪᱷᱩ ᱠᱤᱪᱷᱩ ᱡᱟᱜᱟ ᱚᱠᱚᱭ ᱠᱚᱪᱚᱝ ᱠᱤᱪᱷᱩ ᱠᱤᱪᱷᱩ ᱦᱚᱲ ᱫᱚ ᱚᱱᱠᱟ ᱡᱷᱟᱹᱞᱤᱥ ᱯᱮᱱᱴ ᱜᱮᱠᱚ ᱦᱚᱨᱚᱜᱟ
ᱦᱮᱸ
ᱛᱚ ᱛᱚᱱᱟ ᱚᱱᱟ ᱫᱚ ᱟᱞᱮ ᱫᱩᱠᱷᱤᱛᱛᱚ ᱜᱮᱭᱟ ᱢᱮᱛᱟ ᱠᱚᱜᱮᱭᱟᱞᱮ ᱠᱤᱱᱛᱩ ᱡᱚᱛᱚ ᱦᱚᱲ ᱫᱚ ᱚᱱᱠᱟ ᱵᱟᱝᱠᱚ ᱟᱸᱡᱚᱢᱟ ᱥᱮ
ᱦᱮᱸ ᱦᱮᱸ
ᱚᱱᱮ ᱚᱱᱟ ᱪᱮᱠᱟ ᱛᱷᱚᱲᱟ ᱯᱨᱚᱵᱞᱮᱢ ᱫᱚ ᱦᱳᱭ ᱠᱟᱱ ᱜᱮᱭᱟ
ᱦᱩᱸ ᱦᱩᱸ
ᱟᱪᱪᱷᱟ ᱟᱪᱪᱷᱟ ᱜᱚᱝᱠᱮ ᱢᱤᱫᱴᱮᱡ ᱠᱟᱛᱷᱟ ᱞᱤᱧ ᱠᱩᱞᱤ ᱠᱮᱵᱮᱱᱟ ᱟᱵᱮᱱ ᱟ ᱢᱳᱵᱟᱭᱤᱞ ᱨᱮᱭᱟᱜ ᱚ ᱵᱤᱥᱚᱭ ᱛᱮ ᱛᱷᱚᱲᱟ ᱠᱟᱹᱴᱤᱡ ᱞᱟᱹᱭ ᱵᱮᱱ ᱵᱟᱵᱚᱫ ᱛᱮ ᱢᱳᱵᱟᱭᱤᱞ ᱫᱚ ᱢᱳᱵᱟᱭᱤᱞ ᱠᱤ ᱟᱵᱚ ᱞᱟᱹᱜᱤᱫ ᱢᱚᱡᱽ ᱜᱮᱭᱟ ᱥᱮ ᱵᱟᱹᱲᱤᱡ ᱜᱮᱭᱟ
ᱛᱚ ᱜᱚᱝᱠᱮ ᱱᱚᱣᱟ ᱦᱮ ᱜᱚᱝᱠᱮ ᱛᱚ ᱢᱟᱱᱮ ᱱᱚᱣᱟ ᱫᱚ ᱪᱤᱠᱟ ᱛᱮᱞᱤᱧ ᱢᱮᱱᱟ ᱱᱚᱣᱟ ᱫᱚ ᱟᱹᱰᱤ ᱜᱟᱹᱦᱤᱨ ᱠᱟᱛᱷᱟ ᱵᱮᱱ ᱞᱟᱹᱭ ᱠᱮᱫᱟ ᱟᱫᱚ ᱱᱮᱛᱟᱨ ᱢᱳᱵᱟᱭᱤᱞ ᱨᱮᱭᱟᱜ ᱡᱩᱜᱽ ᱫᱚ ᱢᱤᱫ ᱞᱮᱠᱟᱛᱮ ᱡᱩᱫᱤ ᱢᱤᱫ ᱦᱚᱲᱮ ᱱᱟᱯᱟᱭ ᱛᱮ ᱵᱮᱵᱚᱦᱟᱨ ᱞᱮᱠᱷᱟᱱ ᱠᱷᱟᱱ ᱩᱱᱤ ᱴᱷᱮᱱ ᱱᱟᱯᱟᱭ ᱜᱮᱭᱟ ᱟᱨ ᱢᱤᱫ ᱦᱚᱲ ᱡᱩᱫᱤ ᱵᱟᱹᱲᱤᱡ ᱛᱮᱭ ᱠᱟᱹᱢᱤ ᱞᱮᱠᱷᱟᱱ ᱩᱱᱤ ᱴᱷᱮᱱ ᱫᱚ ᱵᱟᱹᱲᱤᱡ ᱜᱮᱭᱟ ᱟᱫᱚ ᱪᱮᱫ ᱞᱮᱠᱟ ᱱᱚᱣᱟ ᱨᱮᱞᱤᱧ ᱢᱮᱱᱟ ᱡᱮ ᱟᱹᱞᱤᱧ ᱞᱤᱧ ᱵᱮᱵᱚᱦᱟᱨᱫᱟ ᱢᱟᱱᱮ ᱱᱟᱯᱟᱭ ᱛᱮ ᱢᱟᱱᱮ ᱡᱮᱢᱚᱱ ᱮᱰᱩᱠᱮᱥᱚᱱ ᱤᱫᱤ ᱠᱟᱛᱮᱫ ᱡᱟᱦᱟᱱᱟᱜ ᱯᱟᱨᱯᱟᱥ ᱤᱫᱤ ᱠᱟᱛᱮᱫ ᱮᱵᱟᱨ ᱟᱨ ᱢᱤᱫᱴᱮᱱ ᱥᱟᱢᱱᱮ ᱵᱟᱞᱟ ᱢᱤᱫᱴᱮᱱ ᱵᱟᱱᱫᱟ ᱡᱚᱠᱷᱚᱱᱮ ᱵᱮᱵᱚᱦᱟᱨᱟ ᱩᱱᱤ ᱫᱚ ᱜᱮᱢ ᱮ ᱠᱷᱮᱞ ᱫᱟ ᱟᱡ ᱛᱮᱫᱚ ᱟᱡ ᱫᱚ ᱴᱷᱤᱠ ᱜᱮᱭᱟ ᱴᱷᱤᱠ ᱥᱮ ᱵᱟᱝ ᱜᱚᱢᱠᱮ
ᱦᱳᱭ ᱦᱳᱭ ᱴᱷᱤᱠ
ᱚ ᱟᱫᱚ ᱚᱱᱟ ᱠᱷᱟᱹᱛᱤᱨ ᱫᱚ ᱱᱮᱛᱟᱨ ᱞᱤᱧ ᱞᱟᱹᱭᱟ ᱡᱮ ᱡᱟᱦᱟᱸᱭ ᱠᱚ ᱢᱳᱵᱟᱭᱤᱞ ᱠᱚ ᱤᱭᱩᱡᱽ ᱫᱟ ᱩᱱᱠᱩ ᱫᱚ ᱚᱠᱛᱚ ᱨᱮᱭᱟᱜ ᱫᱚ ᱵᱟᱝᱠᱚ ᱵᱩᱡᱽ ᱫᱟᱲᱮᱭᱟᱜ ᱠᱟᱱᱟ ᱱᱚᱣᱟ ᱢᱤᱫᱴᱮᱱ ᱟᱹᱰᱤ ᱢᱟᱨᱟᱝ ᱵᱤᱥᱚᱭ ᱟᱫᱚ ᱱᱚᱣᱟ ᱫᱚ ᱯᱷᱤᱯᱴᱤ ᱯᱟᱨᱥᱮᱱ ᱩᱸ ᱵᱟᱹᱲᱤᱡ ᱠᱟᱹᱢᱤ ᱠᱟᱱᱟ ᱯᱷᱤᱯᱴᱤ ᱯᱟᱨᱥᱮᱱᱴ ᱥᱟᱹᱨᱤ ᱠᱟᱹᱢᱤ ᱢᱟᱱᱮ ᱱᱟᱯᱟᱭ ᱠᱟᱹᱢᱤ ᱠᱟᱱᱟ ᱟᱫᱚ ᱱᱚᱣᱟ ᱜᱮᱞᱤᱧ ᱢᱮᱱᱟ ᱪᱮᱫᱟᱜ ᱥᱮ ᱱᱚᱣᱟ ᱫᱚ ᱤᱭᱟᱹ ᱵᱟᱹᱱᱩᱜ ᱟᱠᱟᱫᱟ ᱛᱚ ᱱᱚᱣᱟ ᱨᱮᱭᱟᱜ ᱫᱚ ᱢᱟᱱᱮ ᱟᱢ ᱫᱚ ᱮᱠᱟᱞᱛᱮ ᱵᱟᱢ ᱞᱟᱹᱭᱟᱫ ᱠᱚᱣᱟ ᱡᱮ ᱢᱳᱵᱟᱭᱤᱞ ᱫᱚ ᱱᱚᱵᱽᱵᱳ ᱯᱟᱨᱥᱮᱱ ᱤᱧᱮ ᱵᱟᱧᱪᱟᱣᱤᱧ ᱠᱟᱱᱟ ᱢᱟᱱᱮ ᱢᱤᱫ ᱦᱚᱲ ᱫᱚ ᱵᱟᱭ ᱞᱟᱹᱭ ᱫᱟᱲᱮᱭᱟᱜᱼᱟ ᱡᱮ ᱦᱮᱸ ᱱᱚᱣᱟ ᱫᱚ ᱢᱤᱫ ᱧᱼᱟ ᱮᱠᱥᱳ ᱯᱟᱨᱥᱮᱱ ᱢᱳᱵᱟᱭᱤᱞ ᱫᱚ ᱥᱟᱹᱦᱤ ᱠᱟᱹᱢᱤ ᱠᱟᱱᱟ ᱩᱱᱤ ᱦᱚᱭ ᱞᱟᱹᱭᱟ ᱱᱚᱣᱟ ᱫᱚ ᱡᱚᱛᱚ ᱦᱚᱲ ᱵᱚᱱ ᱵᱩᱡᱟ ᱡᱮ ᱱᱚᱣᱟ ᱫᱚ ᱵᱟᱹᱲᱤᱡ ᱡᱤᱱᱤᱥ ᱨᱮᱦᱚᱸ ᱠᱟᱹᱢᱤᱨᱮ ᱞᱟᱜᱟᱜ ᱠᱟᱱᱟ ᱱᱟᱯᱟᱭ ᱡᱤᱱᱤᱥ ᱨᱮᱦᱚᱸ ᱠᱟᱹᱢᱤᱨᱮ ᱞᱟᱜᱟᱜ ᱠᱟᱱᱟ ᱚᱱᱟ ᱠᱷᱟᱹᱛᱤᱨ ᱱᱚᱣᱟ ᱫᱚ ᱯᱷᱤᱯᱴᱤ ᱯᱟᱨᱥᱮᱱ ᱪᱟᱥ ᱢᱮᱱᱟᱜ ᱟᱠᱟᱫᱟ
ᱦᱳᱭ ᱟᱹᱰᱤ ᱱᱟᱯᱟᱭ ᱵᱮᱱ ᱞᱟᱹᱭ ᱠᱮᱫᱟ ᱛᱮᱞᱟ ᱛᱚ ᱟᱹᱞᱤᱧ ᱫᱚᱞᱤᱧ ᱢᱮᱱᱟ ᱮ ᱱᱚᱣᱟ ᱢᱚᱵᱟᱭᱤᱞ ᱫᱚ ᱢᱚᱡᱽ ᱦᱚᱲ ᱞᱟᱹᱜᱤᱫ ᱟᱰᱤ ᱢᱚᱡᱟ ᱟᱨ ᱡᱟᱦᱟᱸᱭ ᱦᱚᱲ ᱢᱟᱱᱮ ᱯᱷᱟᱞᱛᱩ ᱠᱚ ᱧᱮᱞᱟ ᱜᱮᱢ ᱠᱚ ᱠᱷᱮᱞᱳᱰᱟ
ᱦᱮᱸ ᱦᱮᱸ
ᱛᱚ ᱚᱱᱟ ᱠᱚ ᱠᱟᱨ ᱥᱮ ᱟᱵᱚ ᱡᱩᱫᱤ ᱮᱱᱤᱴᱟᱭᱤᱢ ᱡᱩᱫᱤ ᱮᱰᱩᱠᱮᱥᱚᱱ ᱮᱰᱩᱠᱮᱥᱚᱱ ᱵᱷᱟᱜᱽᱛᱮ ᱡᱩᱫᱤ ᱟᱵᱚ ᱵᱚᱱ ᱵᱮᱵᱚᱦᱟᱨ ᱠᱮᱜᱼᱟ ᱛᱚ ᱚᱱᱟ ᱦᱟᱱᱰᱨᱮᱰ ᱯᱟᱨᱥᱮᱱ ᱢᱚᱸᱡᱽ ᱜᱮᱭᱟ ᱦᱳᱭᱥᱮ ᱟᱨ ᱡᱟᱦᱟᱸᱭ ᱡᱩᱫᱤ ᱮᱢᱚᱱ ᱴᱟᱭᱤᱢ ᱯᱟᱥ ᱮᱢᱚᱱ ᱵᱷᱤᱰᱭᱳ ᱠᱚ ᱧᱮᱞᱟ ᱨᱤᱞᱥ ᱠᱚ ᱵᱮᱱᱟᱣᱟ ᱦᱮᱱᱛᱮᱱ ᱟᱨ ᱜᱮᱢ ᱠᱚ ᱠᱷᱮᱞᱳᱰᱟ ᱛᱚ ᱚᱱᱟ ᱠᱚ ᱞᱟᱹᱜᱤᱫ ᱫᱚ ᱵᱟᱭ ᱴᱷᱤᱠ ᱠᱚᱜᱼᱟ ᱟᱵᱚ ᱵᱚ ᱟᱞᱵᱚ ᱵᱚᱱ ᱧᱮᱞ ᱠᱮᱭᱟ ᱟᱵᱚ ᱵᱚᱱ ᱵᱟᱰᱟᱭᱟ ᱡᱮ ᱢᱳᱵᱟᱭᱤᱞ ᱛᱟᱦᱮᱱ ᱞᱮᱱ ᱠᱷᱟᱱ ᱛᱤᱱᱟᱹᱜ ᱥᱩᱵᱤᱫᱟ ᱚᱥᱩᱵᱤᱫᱟ ᱟᱵᱚ ᱜᱮᱵᱚᱱ ᱵᱟᱲᱟᱭᱟ ᱦᱳᱭ ᱥᱮ ᱱᱤᱛᱚᱜ ᱟᱵᱚ ᱥᱟᱺᱜᱤᱧ ᱨᱮᱱ ᱥᱟᱺᱜᱤᱧ ᱥᱟᱺᱜᱤᱧ ᱨᱮᱱ ᱦᱚᱲ ᱟᱨ ᱥᱩᱨ ᱨᱮᱱ ᱦᱚᱲ ᱟᱵᱚ ᱟᱵᱚ ᱵᱤᱱᱟᱹ ᱠᱷᱚᱨᱪᱟ ᱠᱟᱛᱮ ᱵᱤᱱᱟᱹ ᱠᱚᱥᱴᱚ ᱠᱟᱛᱮ ᱟᱵᱚ ᱥᱟᱺᱜᱤᱧ ᱨᱮᱱ ᱥᱟᱶᱛᱮ ᱟᱵᱚ ᱵᱚᱱ ᱜᱟᱼᱼ ᱜᱟᱯᱟᱞᱢᱟᱨᱟᱣ ᱯᱟᱲᱟᱜᱼᱟ
ᱦᱮᱸ ᱦᱮᱸ
ᱟᱨ ᱰᱚᱠᱚᱢᱮᱱᱥ ᱠᱚ ᱟᱵᱚ ᱵᱚᱱ ᱠᱩᱞ ᱫᱟᱲᱮᱭᱟᱜᱼᱟ ᱤᱱᱟᱹ ᱯᱚᱨ ᱰᱚᱠᱚᱢᱮᱱᱥ ᱠᱚᱵᱚᱱ ᱠᱩᱞ ᱯᱟᱲᱟᱜᱼᱟ ᱟᱨ ᱤᱱᱟᱹ ᱠᱟᱛᱮᱫ ᱵᱷᱤᱰᱭᱳ ᱠᱚᱞ ᱦᱚᱸ ᱦᱩᱭ ᱠᱚᱜ ᱦᱩᱭᱩᱜ ᱠᱟᱱᱟ ᱦᱮᱸ ᱵᱤᱰᱤᱭᱳ ᱠᱚᱞ ᱦᱩᱭᱩᱜᱼᱟ ᱟᱨ ᱡᱚᱛᱚ ᱠᱤᱪᱷᱩ ᱵᱚᱱ ᱜᱟᱯᱟᱞᱢᱟᱨᱟᱣ ᱫᱟᱲᱮᱭᱟᱜ ᱠᱟᱱᱟ ᱡᱮ ᱢᱳᱵᱟᱭᱤᱞ ᱟᱫᱷᱟᱨ ᱛᱮ
ᱦᱮᱸ ᱦᱮᱸ
ᱛᱚᱵᱮ ᱢᱳᱵᱟᱭᱤᱞ ᱫᱚ ᱟᱵᱚ ᱞᱟᱹᱜᱤᱫ ᱫᱚ ᱤᱢᱯᱚᱴᱮᱱᱴ ᱫᱚ ᱤᱢᱯᱚᱴᱮᱱ ᱜᱮᱭᱟ ᱵᱟᱹᱲᱛᱤ ᱜᱮ ᱤᱢᱯᱚᱴᱮᱱ ᱜᱮᱭᱟ ᱟᱨ ᱟᱵᱚ ᱵᱟᱝ ᱵᱟᱰᱟᱭᱟᱜ ᱵᱚᱥᱛᱩ ᱟᱵᱚ ᱱᱮᱴ ᱛᱮ ᱥᱟᱨᱪᱷ ᱠᱟᱛᱮᱫ ᱵᱚᱱ ᱧᱮᱞ ᱯᱟᱲᱟᱜ ᱠᱟᱱᱟ ᱡᱮ ᱱᱚᱣᱟ ᱫᱚ ᱪᱮᱫ ᱠᱟᱱᱟ ᱵᱟᱝ ᱠᱟᱱᱟ ᱢᱮᱱᱛᱮ ᱦᱳᱭᱥᱮ ᱛᱚ ᱚᱱᱮ ᱚᱱᱟ ᱠᱚᱜᱮ ᱡᱟᱹᱥᱛᱤ ᱫᱚ ᱢᱳᱵᱟᱭᱤᱞ ᱨᱮᱭᱟᱜ ᱞᱟᱵᱷ ᱥᱮ ᱟᱵᱚᱣᱟᱜ ᱢᱚᱡᱟᱜ ᱫᱚ ᱚᱱᱟ ᱠᱚ ᱠᱟᱱᱟ ᱟᱨ ᱠᱟᱛᱷᱟ ᱫᱚ ᱦᱩᱭᱱᱟ ᱡᱟᱦᱟᱸᱭ ᱦᱚᱲ ᱠᱚ ᱵᱟᱹᱲᱤᱡᱚᱜ ᱠᱟᱱᱟ ᱩᱱᱠᱩ ᱫᱚ ᱱᱚᱝᱠᱟ ᱦᱩᱭ ᱡᱟᱲᱩᱲᱟ ᱡᱮ ᱠᱟᱹᱴᱤᱡ ᱠᱷᱚᱱ ᱫᱚ ᱢᱳᱵᱟᱭᱤᱞ ᱵᱟᱝ ᱥᱟᱵ ᱵᱟᱲᱟ ᱚᱪᱚ ᱠᱚ ᱡᱟᱹᱨᱩᱨᱟ ᱦᱳᱭᱥᱮ ᱱᱮᱛᱟᱨ ᱜᱤᱫᱽᱨᱟᱹ ᱠᱚᱨᱮᱱ ᱜᱤᱫᱽᱨᱟᱹ ᱠᱚᱢᱟ ᱠᱟᱹᱴᱤᱡ ᱠᱷᱚᱡ ᱜᱮ ᱢᱳᱵᱟᱭᱤᱞ ᱠᱚ ᱥᱟᱵ ᱮᱫᱟ ᱛᱚ ᱥᱟᱵ ᱥᱟᱵ ᱛᱮ ᱩᱱᱠᱩ ᱯᱟᱲᱦᱟᱣ ᱦᱚᱸ ᱛᱟᱢᱛᱮ ᱵᱟᱝ ᱯᱟᱲᱦᱟᱜ ᱥᱟᱱᱟ ᱠᱚᱣᱟ ᱦᱳᱭ ᱯᱟᱲᱦᱟᱜ ᱵᱟᱝ ᱥᱟᱱᱟ ᱠᱚᱣᱟ ᱮᱢᱚᱱ ᱩᱱᱠᱩ ᱠᱷᱟᱹᱞᱤ ᱠᱷᱮᱞᱳᱰ ᱥᱟᱱᱟ ᱠᱚᱣᱟ ᱧᱮᱞ ᱥᱟᱱᱟ ᱠᱚᱣᱟ ᱛᱚ ᱚᱱᱟᱛᱮ ᱚᱱᱟ ᱵᱚᱥᱛᱩ ᱫᱚ ᱵᱟᱝ ᱦᱩᱭ ᱡᱟᱹᱨᱩᱲ ᱛᱟᱦᱮᱱᱟ ᱟᱨ ᱟᱹᱞᱤᱧ ᱫᱚ ᱤᱱᱟᱹ ᱜᱮᱞᱤᱧ ᱢᱮᱱ ᱠᱮᱭᱟ ᱡᱮ ᱢᱳᱵᱟᱭᱤᱞ ᱨᱮᱭᱟᱜ ᱵᱚᱥᱛᱩ ᱢᱚᱸᱡᱽ ᱢᱟᱱᱮ ᱮᱭᱴᱴᱤ ᱯᱟᱨᱥᱮᱱ ᱜᱮ ᱢᱚᱸᱡᱽᱟ ᱴᱩᱭᱮᱱᱴᱤ ᱯᱚᱭᱮᱱᱴᱤ ᱴᱩᱭᱮᱱᱴᱤ ᱯᱟᱨᱥᱮᱱ ᱫᱚ ᱟᱹᱰᱤ ᱫᱚ ᱵᱟᱝ ᱢᱚᱡᱟ ᱟᱨ ᱡᱟᱦᱟᱸᱭ ᱡᱩᱫᱤ ᱵᱚᱱ ᱵᱮᱵᱚᱦᱟᱨᱟ ᱢᱚᱡᱽ ᱞᱟᱹᱜᱤᱫ ᱵᱚᱱ ᱵᱮᱵᱚᱦᱟᱨ ᱠᱷᱟᱱ ᱫᱚ ᱢᱚᱸᱡᱽ ᱜᱮᱭᱟ ᱟᱨ ᱡᱩᱫᱤ ᱵᱟᱹᱲᱤᱡ ᱞᱟᱹᱜᱤᱫ ᱵᱚᱱ ᱵᱮᱵᱚᱦᱟᱨ ᱠᱷᱟᱱ ᱫᱚ ᱵᱟᱹᱲᱤᱡ ᱜᱮᱭᱟ ᱦᱳᱭ ᱥᱮ ᱾ ᱦᱩᱸ ᱦᱩᱸ ᱾
ᱤᱱᱟᱹ ᱯᱚᱨ ᱟᱵᱮᱱ ᱪᱮᱫ ᱵᱮᱱ ᱞᱟᱹᱭ ᱠᱮᱫ ᱡᱮ ᱟᱹᱵᱩ ᱫᱚ ᱦᱤᱭᱩᱢᱮᱱ ᱞᱟᱭᱤᱯᱷ ᱞᱟᱹᱜᱤᱫ ᱮᱰᱩᱠᱮᱥᱚᱱ ᱫᱚ ᱛᱤᱱᱟᱹᱜ ᱤᱢᱯᱚᱨᱴᱮᱱᱴ ᱢᱮᱱᱟᱜᱼᱟ ᱾
ᱟᱸᱻ ᱡᱩᱫᱤ ᱱᱚᱣᱟ ᱨᱮᱭᱟᱜ ᱛᱮᱞᱟ ᱫᱚ ᱪᱮᱫ ᱞᱮᱠᱟ ᱛᱮᱞᱤᱧ ᱢᱮᱱᱟ ᱢᱟᱱᱮ ᱠᱚᱴᱷᱤᱱ ᱫᱚ ᱢᱟᱱᱮ ᱪᱮᱫ ᱟᱹᱞᱤᱧ ᱛᱮᱞᱟ ᱪᱮᱫ ᱞᱮᱠᱟᱞᱤᱧ ᱮᱢᱟ ᱟᱵᱮᱱ ᱞᱟᱹᱭᱵᱮᱱ ᱢᱟᱱᱮ ᱡᱩᱜᱽ ᱦᱤᱥᱟᱹᱵ ᱛᱮ ᱥᱮ ᱤᱭᱟᱹ ᱦᱤᱥᱟᱹᱵᱽ ᱛᱮ ᱛᱮ ᱢᱟᱱᱮ ᱢᱤᱫᱴᱮᱱ ᱯᱟᱨᱯᱟᱥ ᱦᱤᱥᱟᱹᱵᱽ ᱛᱮ ᱡᱩᱜᱽ ᱦᱤᱥᱟᱹᱵᱽ ᱛᱮ ᱟᱫᱚ
ᱛᱮ ᱡᱩᱜᱽ ᱦᱤᱥᱟᱹᱵᱽ ᱼᱼ
ᱡᱩᱜᱽ ᱦᱤᱥᱟᱹᱵ ᱫᱚ ᱱᱮᱛᱟᱨ ᱫᱚ ᱮᱰᱩᱠᱮᱥᱚᱱ ᱫᱚ ᱟᱢ ᱢᱤᱫᱴᱮᱱ ᱤᱭᱟᱹ ᱯᱟᱨᱯᱟᱥ ᱫᱚ ᱫᱚᱦᱚᱭ ᱢᱮ ᱡᱟᱥᱴ ᱢᱟᱱᱮ ᱟᱹᱠᱤᱞ ᱜᱮᱭᱟᱱ ᱞᱟᱹᱜᱤᱫ ᱱᱮᱛᱟᱨ ᱧᱮᱞ ᱧᱟᱢᱚᱜᱼᱼ ᱟᱭᱢᱟ ᱦᱚᱲ ᱢᱟᱱᱮ ᱥᱩᱨ ᱥᱩᱯᱩᱨ ᱨᱮᱱ ᱡᱮ ᱡᱚᱵ ᱨᱮᱭᱟᱜ ᱵᱷᱮᱠᱮᱱᱥᱤ ᱵᱟᱝ ᱧᱟᱢᱚᱜ ᱠᱟᱱᱟ᱾ ᱮᱵᱟᱨ ᱡᱚᱛᱚᱴᱩᱠ ᱯᱟᱲᱦᱟᱜ ᱚᱛᱚᱴᱩᱠ ᱯᱟᱲᱦᱟᱣ ᱢᱮ, ᱮᱵᱟᱨ ᱵᱟᱹᱲᱛᱤ ᱫᱚ ᱟᱞᱚᱢ ᱯᱟᱲᱦᱟᱜᱼᱟ, ᱡᱮ ᱵᱚᱭᱚᱥ ᱩᱢᱮᱨ ᱦᱚᱸ ᱢᱤᱫᱴᱮᱱ ᱫᱤᱠ ᱠᱟᱱᱟ ᱥᱮ ᱵᱟᱝ ᱜᱚᱝᱠᱮ
ᱦᱳᱭ ᱦᱳᱭ ᱦᱳᱭ ᱾
ᱦᱮᱸ ᱮᱵᱟᱨ ᱡᱮ ᱴᱩᱠᱩᱢ ᱯᱟᱲᱦᱟᱣ ᱟᱠᱟᱱᱟ ᱟᱢᱟᱜ ᱦᱤᱥᱟᱹᱵ ᱛᱮ ᱟᱢᱟᱜ ᱩᱢᱮᱨ ᱛᱮ ᱟᱨ ᱚᱱᱟ ᱛᱟᱞᱟ ᱨᱮᱜᱮ ᱟᱢ ᱚᱱᱟ ᱨᱮᱭᱟᱜ ᱥᱮᱪᱮᱫᱼᱼ ᱜᱮᱭᱟᱱ ᱚᱸᱰᱮ ᱜᱮ ᱦᱟᱛᱟᱣ ᱞᱟᱹᱠᱛᱤᱜ ᱠᱟᱱ ᱛᱟᱵᱚᱱᱟ ᱚᱱᱟᱼᱼ ᱚᱠᱛᱚ ᱨᱮᱜᱮ ᱟᱫᱚ ᱱᱮᱛᱟᱨ ᱫᱚ ᱧᱮᱞ ᱧᱟᱢᱚᱜ ᱠᱟᱱᱟ ᱟᱹᱰᱤ ᱡᱩᱜᱽ ᱵᱟᱹᱲᱤᱡ ᱪᱟᱞᱟᱜ ᱠᱟᱱᱟ ᱮᱰᱩᱠᱮᱥᱚᱱ ᱤᱫᱤ ᱠᱟᱛᱮ ᱡᱮ ᱧᱮᱞ ᱫᱟᱵᱮᱱ ᱛᱚ ᱱᱤ ᱱᱤᱴ ᱯᱮᱯᱟᱨ ᱠᱚ ᱞᱤᱠᱚ ᱠᱟᱱᱟ, ᱦᱟᱱᱟ ᱠᱚ ᱟᱵᱚᱣᱟᱜ ᱡᱟᱦᱟᱸ ᱮᱰᱩᱠᱮᱥᱚᱱ ᱯᱟᱨᱯᱟᱥ ᱚᱱᱟ ᱫᱚ ᱵᱟᱹᱲᱤᱡ ᱪᱟᱵᱟᱣ ᱠᱟᱱᱟ ᱾ ᱟᱹᱰᱤ ᱵᱟᱹᱲᱤᱡ ᱚᱱᱟ ᱠᱷᱟᱹᱛᱤᱨ ᱟᱹᱞᱤᱧ ᱫᱚᱞᱤᱧ ᱩᱭᱦᱟᱹᱨᱟ ᱡᱮ, ᱱᱮᱛᱟᱨ ᱫᱚ ᱚᱞᱚᱜ ᱫᱚᱨᱠᱟᱨ ᱢᱮᱱᱠᱷᱟᱱ ᱡᱚᱛᱚ ᱴᱩᱠᱩ ᱫᱚᱨᱠᱟᱨ ᱚᱱᱟ ᱛᱟᱞᱟ ᱨᱮᱜᱮ ᱟᱹᱠᱤᱞ ᱜᱮᱭᱥᱱ ᱦᱟᱢᱮᱴ ᱢᱮ ᱚᱱᱟ ᱵᱟᱫ ᱠᱟᱛᱮ ᱮᱴᱟᱜ ᱮᱴᱟᱜ ᱱᱮᱛᱟᱨ ᱤᱥᱠᱤᱞ ᱠᱚ ᱢᱮᱱᱟᱜ ᱠᱟᱫᱟ ᱡᱮ, ᱜᱨᱟᱯᱷᱤᱠ ᱰᱤᱡᱟᱭᱤᱱ ᱵᱷᱤᱰᱭᱳ ᱮᱰᱤᱴᱤᱝ ᱛᱟᱯᱚᱨ ᱮᱯ ᱰᱮᱵᱞᱚᱯᱟᱨ ᱟᱨᱚ ᱮᱴᱟᱜ ᱮᱴᱟᱜ ᱢᱮᱱᱟᱜ ᱠᱟᱫᱟ ᱚᱱᱟ ᱠᱚᱦᱚᱸ ᱵᱰᱲᱟᱭ ᱫᱚᱨᱠᱟᱨ᱾ ᱡᱮ ᱢᱤᱫᱴᱮᱝ ᱪᱮᱛᱟᱱ ᱨᱮ, ᱦᱮᱸ ᱢᱤᱫᱴᱮᱝ ᱪᱮᱛᱟᱱ ᱱᱤᱨᱵᱷᱚᱨ ᱚᱱᱠᱟ ᱫᱚ ᱱᱮᱛᱟᱨ ᱫᱚ ᱟᱹᱰᱤ ᱵᱟᱹᱲᱤᱡ᱾ ᱟᱹᱞᱤᱧ ᱞᱚᱠᱷᱚᱱ ᱟᱹᱰᱤ ᱵᱟᱹᱲᱤᱡ ᱞᱚᱠᱷᱚᱱ ᱞᱤᱧ ᱧᱮᱞ ᱧᱟᱢ ᱫᱟ ᱾
ᱦᱳᱭ ᱦᱳᱭ ᱾ ᱴᱷᱤᱠ ᱴᱷᱤᱠ ᱟᱵᱮᱱᱟᱜ ᱟᱹᱰᱤ ᱤᱢᱯᱴᱮᱱᱴ ᱯᱚᱭᱮᱱᱴ ᱞᱤᱧ ᱟᱸᱡᱚᱢ ᱠᱟᱫᱟ ᱡᱮ,
ᱦᱮᱸ ᱟᱸᱡᱚᱢᱮᱜᱼᱟ ᱵᱤᱱ ᱥᱮ ᱵᱟᱝ? ᱦᱳᱭ ᱦᱳᱭ ᱾
ᱦᱮᱞᱳ ᱾
ᱦᱮᱸ ᱟᱸᱡᱚᱢᱚᱜ ᱠᱟᱱᱟ ᱥᱮ ᱵᱟᱝ?
ᱵᱟᱝᱟ ᱜᱚᱝᱠᱮ ᱵᱟᱝᱟ, ᱠᱟᱹᱴᱤᱡ ᱟᱴᱠᱟ ᱟᱴᱠᱟ ᱦᱤᱡᱩᱜ ᱠᱟᱱ ᱛᱟᱵᱮᱱᱟ ᱾
ᱚ ᱟᱪᱪᱷᱟ ᱾ ᱟᱹᱞᱤᱧ ᱞᱤᱧ ᱢᱮᱱᱮᱜᱼᱟ ᱥᱮ ᱡᱮ ᱮᱰᱩᱠᱮᱥᱚᱱ ᱫᱚ ᱢᱤᱜᱴᱮᱜ ᱢᱤᱜᱴᱮᱜ ᱪᱮᱛᱟᱱ ᱨᱮ ᱱᱤᱨᱵᱷᱚᱨ ᱠᱟᱛᱮ ᱫᱚ ᱵᱟᱝ ᱦᱩᱭᱩᱜᱼᱟ, ᱡᱮ ᱡᱚᱛ ᱡᱚᱛᱚ ᱜᱮ ᱧᱮᱞ ᱡᱟᱹᱨᱲᱟ ᱦᱳᱭ ᱥᱮ, ᱦᱩᱸ ᱟᱵᱚ ᱡᱩᱫᱤ ᱡᱚᱛᱚ ᱜᱮ ᱡᱚᱛᱚ ᱱᱟᱠᱷᱟ ᱜᱮᱵᱚᱱ ᱵᱟᱰᱟᱭᱟ ᱥᱮ ᱡᱚᱛᱚ ᱜᱮᱵᱚᱱ ᱫᱟᱲᱮᱜᱼᱟ, ᱛᱚᱵᱮ ᱚᱱᱟ ᱫᱚ ᱡᱟᱦᱟᱸ ᱱᱟᱜ ᱥᱚᱢᱚᱥᱥᱟ ᱵᱟᱝ ᱦᱩᱭᱩᱜᱼᱟ ᱾ ᱟᱨ ᱦᱮᱸ ᱵᱷᱚᱵᱤᱥᱚᱛ ᱞᱟᱹᱜᱤᱜ ᱡᱟᱦᱟᱱᱟᱜ ᱥᱚᱢᱚᱥᱥᱟ ᱵᱟᱝ ᱦᱩᱭᱩᱜᱼᱟ, ᱟᱨ ᱮᱰᱩᱠᱮᱥᱚᱱ ᱫᱚ ᱱᱚᱣᱟ ᱠᱟᱱᱟ ᱡᱮ ᱟᱢ ᱵᱷᱮᱠᱮᱱᱥᱤ ᱪᱟᱹᱠᱨᱤ ᱠᱚ ᱧᱟᱢᱚᱜ ᱵᱟᱝ ᱧᱟᱢᱚᱜ ᱟᱢ ᱡᱩᱫᱤ ᱥᱤᱠᱠᱷᱟ ᱡᱩᱫᱤ, ᱥᱮᱪᱮᱫᱽ ᱡᱩᱫᱤ ᱡᱩᱫᱤ ᱟᱢ ᱴᱷᱮᱜ ᱢᱮᱱᱟᱜᱼᱟ, ᱛᱚᱵᱮ ᱯᱨᱚᱵᱽᱞᱮᱢ ᱫᱚ ᱡᱟᱦᱟᱸ ᱛᱤᱱ ᱨᱮᱜᱮ ᱵᱟᱝ ᱦᱩᱭᱩᱜᱼᱟ᱾
ᱦᱮᱸᱻᱦᱮᱸᱻ᱾ ᱟᱪᱪᱷᱟ ᱜᱚᱢᱠᱮ ᱤᱭᱟᱹ ᱟᱨ ᱢᱤᱫᱽ ᱫᱷᱟᱹᱣ ᱞᱤᱧ ᱠᱚᱞᱫᱟᱲᱮᱭᱟᱜᱼᱟ ᱜᱚᱝᱠᱮ?
ᱞᱟᱹᱭ ᱫᱟᱲᱮᱭᱟᱜᱼᱟ ᱵᱮᱱ ᱫᱟᱲᱮᱜᱼᱟ ᱵᱮᱱ᱾
ᱴᱷᱤᱠ ᱜᱮᱭᱟ ᱜᱚᱝᱠᱮ ᱛᱚᱵᱮ ᱚᱠᱛᱚ ᱦᱚᱸ ᱯᱟᱨᱚᱢ ᱦᱤᱡᱩᱜ ᱠᱟᱱᱟ᱾
ᱦᱤᱡᱩᱜ ᱠᱟᱱᱟ ᱦᱟᱸᱜ ᱦᱮᱸ ᱴᱷᱤᱠ ᱜᱮᱭᱟ ᱴᱷᱤᱠ ᱜᱮᱭᱟ᱾ ᱟᱨᱦᱚ ᱵᱮᱱ ᱠᱚᱞ ᱫᱟᱲᱮᱜᱼᱟ᱾ ᱟᱸᱡᱚᱢᱮᱜᱼᱟ ᱵᱮᱱ ᱥᱮ?